ᱜᱚᱢᱠᱮ ᱱᱟᱯᱟᱭ ᱜᱮ ᱟᱸᱡᱚᱢᱚᱜ ᱠᱟᱱᱟ ᱛᱚ?
ᱦᱮᱸ ᱜᱚᱝᱠᱮ ᱱᱟᱯᱟᱭ ᱜᱤᱱ ᱟᱸᱡᱚᱢ ᱧᱟᱢᱮᱫ ᱵᱤᱱ ᱟᱸᱡᱚᱢ ᱧᱟᱢᱮᱫ ᱛᱟᱢᱟ ᱾ ᱟᱪᱪᱷᱟ ᱜᱚᱝᱠᱮ ᱟᱹᱵᱤᱱ ᱵᱤᱱ ᱟᱸᱡᱚᱢ ᱧᱟᱢ ᱮᱫᱟ ᱤᱧᱟᱹᱜ ᱨᱚᱲ?
ᱦᱳᱭ ᱜᱚᱝᱠᱮ ᱱᱟᱯᱟᱭ ᱜᱮ ᱟᱸᱡᱚᱢᱚᱜ ᱠᱟᱱᱟ ᱨᱚᱲ ᱠᱚᱫᱚ ᱾
ᱚ ᱛᱟᱦᱚᱞᱮ ᱱᱤᱛᱚᱜ ᱫᱚ
ᱮᱸᱫ ᱚᱱᱠᱟ ᱪᱤᱠᱟᱹ ᱫᱚ ᱪᱮᱫ ᱦᱚᱸ ᱵᱟᱝᱟ ᱫᱟᱬᱟ ᱵᱟᱲᱟ ᱦᱩᱭᱩᱜ ᱠᱟᱱᱟ ᱡᱚᱢ ᱵᱟᱲᱟ ᱠᱟᱛᱮᱫ ᱾ ᱟᱨ ᱜᱚᱝᱠᱮ ᱚᱱᱟ ᱵᱮᱠᱜᱨᱟᱣᱩᱱᱰ ᱨᱮ ᱵᱟᱹᱨᱩᱜ ᱰᱟᱝ ᱨᱮᱴᱚ ᱠᱚᱣᱟᱜ ᱟᱸ ᱨᱟᱜ ᱟᱲᱟᱝ ᱴᱤᱡ ᱱᱟᱥᱮ ᱟᱸᱡᱚᱢ ᱧᱚᱜᱚᱜ ᱠᱟᱱ ᱜᱮᱭᱟ ᱾
ᱟᱪᱪᱷᱟ ᱜᱚᱝᱠᱮ ᱤᱧᱟᱹᱜ ᱤᱧ ᱴᱷᱮᱡ ᱠᱷᱚᱱ ᱟᱸᱡᱚᱢᱚᱜ ᱠᱟᱱᱟ ᱥᱮ ᱪᱮᱫ?
ᱦᱳᱭ ᱜᱚᱝᱠᱮ ᱾
ᱚ, ᱟᱫᱚ ᱟᱥᱚᱞᱮ ᱱᱤᱛᱚᱜ ᱫᱚ ᱦᱟᱸᱜ ᱠᱟᱱ ᱵᱟᱹᱨᱩᱜ ᱰᱟᱝ ᱠᱚᱦᱚᱸ ᱜᱚᱴᱟ ᱜᱮ ᱢᱮᱱᱟᱜ ᱠᱚᱣᱟ ᱛᱚ ᱟᱫᱚ ᱫᱟᱜ ᱠᱚᱭ ᱡᱟᱹᱨᱤᱭᱟ ᱟᱠᱟᱫᱟᱭ ᱟᱫᱚ ᱦᱟᱸᱜ ᱠᱟᱱ ᱟᱸᱡᱚᱢ ᱠᱚᱦᱚᱸ ᱧᱟᱢᱚᱜ ᱠᱟᱱᱟ ᱢᱚᱱᱮ ᱦᱚᱭ ᱾ ᱚᱱᱟ ᱠᱷᱟᱛᱤᱨ ᱜᱮ ᱾
ᱦᱳᱭ ᱾
ᱚ ᱾
ᱟᱸ ᱫᱟᱜ ᱡᱟᱹᱲᱤ ᱫᱤᱱ ᱛᱚ ᱱᱚᱝᱠᱟ ᱨᱮᱴᱚ ᱠᱚᱣᱟᱜ ᱫᱚ ᱟᱸᱡᱚᱢᱚᱜ ᱜᱮᱭᱟ ᱨᱮᱴᱚ ᱠᱚ, ᱜᱷᱩᱜᱽᱨᱤ ᱠᱚ ᱾ ᱟᱨ ᱜᱚᱝᱠᱮ ᱟᱞᱤᱧᱟᱜ ᱨᱚᱲ ᱱᱟᱯᱟᱭ ᱜᱮ ᱟᱸᱡᱚᱜ ᱠᱟᱱᱟ ᱛᱚ?
ᱦᱮᱸ ᱜᱚᱝᱠᱮ ᱟᱹᱵᱤᱱ ᱴᱷᱮᱡ ᱠᱷᱚᱱ ᱫᱚ ᱟᱹᱰᱤ ᱱᱟᱯᱟᱭ ᱜᱮ ᱟᱸᱡᱚᱢᱚᱜ ᱠᱟᱱᱟ, ᱟᱨ ᱚᱠᱟ ᱞᱮᱠᱟᱱᱟᱜ ᱟᱣᱟᱡᱽ ᱠᱚᱦᱚᱸ ᱡᱟᱦᱟᱸ ᱫᱚ, ᱵᱮᱠᱜᱨᱟᱣᱩᱱᱰ ᱠᱷᱚᱱ ᱫᱚ ᱵᱟᱝ ᱦᱤᱡᱩᱜ ᱠᱟᱱᱟ᱾ ᱟᱹᱰᱤ ᱥᱟᱢᱴᱟᱣ ᱥᱟᱺᱦᱤᱡ ᱜᱮ
ᱟᱪᱪᱷᱟ ᱜᱚᱝᱠᱮ ᱟᱹᱵᱤᱱᱟᱜ ᱨᱚᱲ ᱢᱟ ᱱᱟᱥᱮ ᱦᱚᱸ ᱵᱟᱹᱞᱤᱧ ᱟᱸᱡᱚᱢ ᱧᱟᱢ ᱞᱮᱫ ᱫᱚ ᱜᱚᱝᱠᱮ
ᱚ ᱟᱫᱚᱧ ᱞᱟᱹᱭᱫᱟᱢ ᱠᱮ ᱟᱹᱵᱤᱱᱟᱜ ᱨᱚᱲ ᱫᱚ ᱦᱟᱸᱜ ᱠᱟᱱ ᱚᱝᱠᱟᱱᱟᱜ ᱚᱠᱟᱞᱮᱠᱟᱱᱟᱜ ᱟᱱᱟᱴ ᱠᱚᱦᱚᱸ ᱵᱟᱝ ᱧᱟᱢᱚᱜ ᱠᱟᱱᱟ᱾
ᱦᱳᱭ ᱜᱚᱝᱠᱮ᱾
ᱟᱸᱡᱚᱢ ᱧᱟᱢ ᱮᱱᱟ ᱜᱚᱝᱠᱮ?
ᱦᱳᱭ ᱜᱚᱝᱠᱮ ᱱᱤᱛ ᱫᱚ ᱱᱟᱯᱟᱭ ᱜᱮ ᱟᱸᱡᱚᱢ ᱧᱟᱢᱚᱜ ᱠᱟᱱᱟ, ᱮᱱᱟᱝ ᱱᱟᱥᱮ ᱠᱟᱹᱡ ᱯᱨᱚᱵᱞᱮᱢ ᱦᱩᱭ ᱞᱮᱱ ᱛᱟᱦᱮᱸᱫ ᱱᱮᱴᱣᱟᱨᱠ ᱨᱮᱱᱟᱜ᱾
ᱟᱹᱛᱩ ᱨᱮ ᱟᱥᱚᱞᱮ ᱜᱚᱝᱠᱮ ᱱᱚᱣᱟ, ᱫᱟᱜ ᱡᱟᱹᱲᱤ ᱠᱚ ᱦᱩᱭᱩᱜ ᱠᱟᱱᱟ ᱠᱷᱟᱹᱛᱤᱨ᱾ ᱟᱫᱚ ᱠᱟᱹᱴᱤᱡ ᱯᱨᱚᱵᱞᱮᱢ ᱫᱚᱭ ᱯᱨᱚᱵᱞᱮᱢᱮᱫ ᱜᱮᱭᱟᱭ᱾
ᱦᱳᱭ ᱜᱚᱝᱠᱮ ᱱᱚᱣᱟ ᱱᱮᱴᱚᱣᱟᱨᱠ ᱫᱚ ᱚᱱᱠᱟ ᱫᱚ ᱤᱥᱩ ᱫᱚ ᱨᱟᱠᱟᱵ ᱠᱟᱱ ᱜᱮᱭᱟ, ᱟᱨ ᱨᱤᱢᱤᱞᱠᱟᱫ ᱜᱮᱭᱟᱭ ᱟᱞᱮ ᱱᱚᱛᱮ ᱦᱚᱸ ᱱᱤᱛ ᱢᱟ ᱟᱹᱰᱤ ᱜᱟᱱ ᱜᱮ᱾
ᱟᱫᱚ ᱟᱞᱮᱥᱮᱫ ᱦᱚᱸᱜ-ᱚᱭ ᱠᱷᱟᱱᱮᱠ ᱞᱟᱦᱟ ᱜᱮᱭ ᱫᱟᱜ ᱠᱚᱭ ᱡᱟᱹᱲᱤ ᱠᱮᱫᱟᱭ᱾ ᱫᱟᱜ ᱡᱟᱹᱲᱤ ᱱᱚᱣᱟ ᱥᱚᱠᱟᱢ ᱱᱚᱣᱟ ᱫᱟᱜ ᱡᱟᱹᱲᱤ ᱚᱠᱛᱚ ᱜᱮ ᱦᱟᱸᱜ ᱠᱷᱟᱱ ᱦᱟᱹᱠᱩ ᱥᱟᱵᱽ ᱦᱚᱸᱞᱮ
ᱦᱳᱭ ᱦᱳᱭ ᱜᱚᱝᱠᱮ ᱞᱟᱹᱭ ᱵᱤᱱ?
ᱱᱚᱣᱟ
ᱟᱨᱮᱻ ᱮᱸ ᱜᱚᱝᱠᱮ ᱨᱚᱲ ᱢᱟ ᱱᱟᱥᱮ ᱵᱟᱝ ᱟᱸᱡᱚᱢ ᱧᱚᱜ ᱞᱮᱱᱟ ᱵᱟᱹᱞᱤᱧ ᱟᱸᱡᱚᱢ ᱫᱟᱲᱮᱭᱟᱫᱟ ᱪᱮᱫ ᱪᱮᱫ ᱵᱤᱱ ᱞᱟᱹᱭ ᱚᱪᱚ ᱠᱮᱫᱟ? ᱮ ᱜᱚᱝᱠᱮ ᱨᱚᱲ ᱢᱟ ᱪᱮᱫ ᱦᱚᱸ ᱵᱟᱝ ᱟᱸᱡᱚᱢ ᱞᱮᱱ ᱫᱚ